ᱦᱮᱸ ᱟᱹᱡᱚᱢᱚᱜ ᱠᱟᱱᱟ ᱾
ᱦᱮᱞᱳ ᱜᱚᱝᱠᱮ, ᱦᱮᱸ ᱜᱚᱝᱠᱮ ᱟᱸᱡᱚᱢᱚᱜ ᱠᱟᱱᱟ ᱾
ᱟᱹᱞᱤᱧ ᱦᱚᱞᱤᱧ ᱧᱮᱞ ᱧᱟᱢᱮᱫ ᱜᱮ ᱾
ᱜᱚᱝ ᱚ ᱛᱟᱦᱚᱞᱮ ᱜᱚᱝᱠᱮ ᱪᱮᱫ ᱠᱚᱵᱤᱱ ᱪᱤᱠᱟᱹᱭ ᱫᱟ ᱜᱚᱝᱠᱮ?
ᱦᱩᱸ ᱱᱤᱛᱚᱜ ᱫᱚ ᱪᱤᱜ ᱜᱮ ᱵᱟᱝ ᱫᱩᱲᱩᱵ ᱵᱟᱲᱟ ᱦᱳᱭ ᱠᱟᱱᱟ᱾
ᱚ᱾
ᱵᱟᱹᱭᱦᱟᱹᱲ ᱠᱚᱥᱮᱫ ᱦᱚᱸ ᱫᱟᱜ ᱵᱟᱹᱱᱩᱜ-ᱟ᱾ᱺᱦᱩᱲᱩ ᱨᱚᱦᱚᱭ ᱠᱚᱦᱚᱸ ᱵᱟᱝ ᱦᱩᱭᱩᱜ ᱠᱟᱱᱟ᱾ ᱫᱟᱹᱨᱩᱱ ᱠᱟᱫᱟᱭ ᱱᱚᱱᱛᱮ ᱫᱚ᱾ ᱚᱱᱛᱮ ᱜᱮ ᱪᱮᱫ ᱞᱮᱠᱟ?
ᱱᱚᱛᱮ ᱫᱚ ᱜᱚᱝᱠᱮ ᱨᱚᱦᱚᱭ ᱢᱮᱱ ᱛᱮ ᱫᱚ ᱟᱹᱰᱤ ᱴᱟ ᱜᱮ ᱞᱟᱦᱟᱜᱚᱜ ᱠᱟᱱᱟ ᱜᱚᱝᱠᱮ ᱵᱩᱡ ᱠᱮᱫᱟ ᱵᱤᱱ᱾ ᱛᱚ᱾
ᱚ᱾
ᱱᱚᱜ-ᱚᱭ ᱟᱨᱠᱤ ᱛᱮᱦᱮᱧ ᱫᱚ ᱵᱟᱭ ᱫᱟᱜ ᱠᱟᱫᱟ ᱜᱚᱝᱠᱮ᱾ ᱥᱮᱛᱟᱜ ᱠᱷᱚᱱ ᱜᱮ ᱥᱤᱛᱩᱝ ᱠᱟᱫᱟᱭ ᱵᱩᱡ ᱠᱮᱫᱟ ᱵᱤᱱ ᱛᱚ᱾
ᱦᱮᱸ ᱦᱮᱸ᱾
ᱟᱫᱚ ᱫᱟᱜ ᱠᱟᱫᱟᱭ ᱛᱚ ᱟᱵᱟᱨ ᱜᱚᱝᱠᱮ ᱠᱮ ᱟᱞᱮ ᱥᱮᱫ ᱫᱚ ᱪᱮᱫ ᱞᱮᱠᱟ ᱞᱟᱹᱭ ᱵᱤᱱ ᱥᱮ ᱨᱚᱦᱚᱭ ᱟᱹᱰᱤ ᱞᱚᱜᱚᱱ ᱞᱚᱜᱚᱱ ᱜᱮ ᱨᱚᱦᱚᱭ ᱠᱚᱦᱚᱸ ᱜᱚᱝᱠᱮ ᱦᱩᱭᱳ ᱥᱟᱹᱛᱚᱜ ᱜᱮᱭᱟ᱾ ᱪᱮᱫᱟᱜ ᱥᱮ ᱵᱟᱦᱨᱮ ᱥᱴᱮᱴ ᱠᱷᱚᱱ ᱦᱚᱲ ᱠᱚ ᱦᱤᱡᱩᱜ ᱜᱮᱭᱟ ᱥᱮ ᱱᱚᱝᱠᱟ ᱫᱚᱞ ᱞᱮᱠᱟ ᱟᱫᱚ ᱟᱞᱮ ᱥᱮᱫ ᱠᱚ ᱨᱚᱦᱚᱭ ᱦᱚᱴᱚ ᱠᱟᱜ ᱜᱮᱭᱟ ᱵᱩᱡ ᱠᱮᱫᱟ ᱵᱮᱱ ᱛᱚ ᱜᱚᱝᱠᱮ। ᱛᱟᱦᱞᱮ ᱱᱚᱝᱠᱟ ᱚᱥᱩᱵᱤᱫᱷᱟ ᱫᱚ ᱵᱟᱝ ᱦᱩᱭᱩᱜ ᱜᱮᱭᱟ ᱜᱚᱝᱠᱮ᱾ ᱟᱫᱚ ᱟᱞᱮ ᱥᱮᱫ ᱫᱚ ᱜᱚᱝᱠᱮ ᱟᱞᱮ ᱫᱚ ᱵᱤᱞᱟᱹᱛ ᱫᱤᱥᱚᱢ ᱦᱚᱲ ᱦᱚᱲ ᱠᱟᱱᱟᱞᱮ। ᱟᱫᱚ ᱢᱤᱱᱤ ᱠᱚ ᱥᱮᱞᱚ ᱠᱚᱨᱮᱱᱟᱜ ᱱᱚᱝᱠᱟ ᱵᱮᱵᱚᱥᱛᱟ ᱢᱮᱱᱟᱜ ᱛᱟᱞᱮᱭᱟ ᱜᱚᱝᱠᱮ ᱵᱩᱡ ᱠᱮᱫᱟ ᱵᱤᱱ ᱛᱚ। ᱛᱚ ᱡᱩᱫᱤ ᱜᱮ ᱥᱮᱨᱢᱟ ᱫᱟᱜ ᱵᱟᱭ ᱫᱟᱜ ᱠᱮᱫᱟ ᱛᱟᱦᱚᱞᱮ ᱢᱤᱱᱤ ᱠᱚ ᱢᱮᱱᱟᱜ-ᱟ ᱚᱱᱟ ᱠᱚ ᱪᱟᱞᱟᱣ ᱠᱟᱛᱮᱜ ᱦᱚᱸ ᱪᱟᱥ-ᱵᱟᱥ ᱨᱮᱫᱚ ᱟᱹᱰᱤᱴᱟ ᱜᱮ ᱜᱚᱲᱚ ᱫᱚ ᱧᱟᱢᱚᱜ ᱠᱟᱱ ᱜᱮᱭᱟ ᱜᱚᱝᱠᱮ ᱵᱩᱡ ᱠᱮᱫᱟ ᱵᱤᱱ। ᱟᱞᱮ ᱫᱚ ᱱᱚᱜ-ᱚᱭ ᱛᱟᱦᱚᱞᱮ ᱜᱚᱝᱠᱮ ᱟᱯᱮ ᱥᱮᱫ ᱫᱚ ᱢᱤᱱᱤ ᱠᱚ ᱥᱮᱞᱚ ᱠᱚ ᱢᱮᱱᱟᱜ ᱟᱥᱮ ᱵᱟᱝ?
ᱟᱞᱮ ᱥᱮᱫ ᱫᱚ ᱢᱤᱱᱤ ᱠᱚ ᱥᱮᱞᱚ ᱠᱚᱫᱚ ᱵᱟᱹᱱᱩᱜ-ᱟ, ᱟᱞᱮ ᱫᱚ ᱥᱮᱨᱢᱟ ᱵᱷᱚᱨᱥᱟ ᱜᱮ।
ᱚ᱾
ᱥᱮᱨᱢᱟ ᱠᱷᱚᱡ ᱡᱩᱫᱤ ᱫᱟᱜ ᱡᱟᱹᱲᱤ ᱦᱩᱭᱩᱜ-ᱟ ᱛᱟᱦᱚᱞᱮ ᱠᱷᱟᱡ ᱪᱟᱥ ᱦᱩᱭᱩᱜ-ᱟ ᱵᱟᱝᱠᱷᱟᱱ ᱫᱚ ᱵᱟᱝ ᱦᱩᱭᱩᱜ-ᱟ। ᱱᱚᱜ-ᱚᱭ ᱡᱮᱢᱚᱱ ᱱᱮᱥᱜᱮ ᱟᱠᱟᱞ ᱞᱮᱠᱟ ᱦᱩᱭ ᱠᱟᱱᱟ ᱵᱟᱹᱫᱽ ᱩᱸ ᱵᱟᱹᱫ ᱟᱨ ᱥᱚᱠᱲᱟ ᱠᱚᱢᱟ ᱮᱠᱟᱞ ᱜᱮ ᱵᱟᱝ। ᱚᱱᱟ ᱵᱟᱹᱭᱦᱟᱹᱲ ᱦᱚᱸ ᱠᱤᱪᱷᱩ ᱠᱤᱪᱷᱩ ᱢᱟᱱᱮ ᱡᱟᱦᱟᱸ ᱪᱮᱛᱟᱱ ᱧᱚᱜ ᱥᱮᱫ ᱡᱟᱦᱟᱸ ᱟᱣᱛᱟ ᱵᱟᱹᱭᱦᱟᱹᱲ ᱚᱱᱟ ᱠᱚᱫᱚ ᱪᱟᱥ ᱦᱩᱭ ᱠᱟᱱᱟ ᱡᱟᱦᱟᱸ ᱪᱮᱛᱟᱱ ᱧᱚᱜ ᱥᱮᱡ ᱚᱱᱟ ᱠᱚᱨᱮᱫ ᱫᱚ ᱵᱟᱹᱱᱩᱜ-ᱟ ᱵᱟᱹᱭᱦᱟᱹᱲ ᱨᱮᱦᱚᱸ ᱫᱟᱜ ᱵᱟᱹᱱᱩᱜᱼᱟ।
ᱚ ᱚᱱᱟ ᱠᱚᱨᱮ ᱫᱚ ᱫᱟᱜ ᱵᱟᱝ ᱛᱟᱦᱮᱱᱟ ᱥᱮ ᱜᱚᱝᱠᱮ ᱫᱟᱜ ᱮᱠᱫᱚᱢ ᱞᱟᱛᱟᱨ ᱥᱮᱡ ᱜᱮ ᱦᱤᱡᱩᱜᱼᱟ ᱥᱮ᱾
ᱦᱮᱸ ᱞᱟᱛᱟᱨ ᱥᱮᱡ ᱜᱮ ᱪᱟᱞᱟᱜ-ᱟ। ᱟᱨ ᱟᱞᱮ ᱫᱚ ᱟᱭᱢᱟ ᱪᱮᱛᱟᱱ ᱨᱮᱜᱮ ᱢᱮᱱᱟᱜ ᱞᱮᱭᱟ। ᱟᱨ ᱠᱷᱮᱛ ᱠᱚᱦᱚᱸ ᱫᱚᱢᱮ ᱪᱮᱛᱟᱱ ᱞᱟᱛᱟᱨ ᱜᱮᱛᱟ ᱞᱮᱭᱟ। ᱚᱱᱟ ᱦᱚᱛᱮᱜ ᱛᱮ ᱪᱮᱛᱟᱱ ᱠᱷᱮᱛ ᱠᱚᱨᱮ ᱫᱚ ᱫᱟᱜ ᱦᱚᱸ ᱵᱟᱝ ᱛᱟᱦᱮᱱᱟ ᱟᱨ ᱫᱷᱤᱨᱤ ᱦᱚᱸ ᱫᱷᱤᱨᱤ ᱦᱟᱥᱟ ᱠᱟᱱᱟ ᱱᱚᱛᱮ ᱫᱚ।
ᱦᱳᱭ ᱟᱹᱰᱤ ᱫᱩᱠ ᱨᱮᱱᱟᱜ ᱠᱟᱛᱷᱟ ᱜᱮᱵᱤᱱ ᱞᱟᱹᱭ ᱥᱚᱫᱚᱨᱟᱜ ᱞᱮᱭᱟ ᱜᱚᱝᱠᱮ।
ᱦᱮᱸ।
ᱟᱫᱚ ᱟᱹᱞᱤᱧ ᱦᱚᱸ ᱱᱟᱥᱮᱱᱟᱜ ᱫᱚ ᱫᱩᱠ ᱫᱚᱞᱤᱧ ᱵᱩᱡᱷᱟᱹᱣ ᱠᱮᱫᱟ ᱡᱮ ᱱᱚᱝᱠᱟ ᱠᱟᱛᱮ ᱦᱚ ᱯᱮ ᱢᱮᱱᱟᱜ ᱯᱮᱭᱟ ᱱᱚᱣᱟ ᱫᱚ ᱟᱹᱰᱤ ᱟᱨᱠᱤ ᱵᱟᱝ ᱴᱷᱤᱠ ᱠᱟᱛᱷᱟ ᱠᱟᱱᱟ ᱜᱚᱝ ᱠᱮ ᱢᱮᱱᱠᱷᱟᱱ ᱪᱮᱫ ᱵᱤᱱ ᱪᱤᱠᱟᱹᱭᱟ ᱜᱚᱝᱠᱮ᱾ ᱪᱚᱴ ᱪᱟᱸᱫᱳᱣᱟᱜ ᱥᱤᱨᱡᱚᱱ ᱛᱚ। ᱟᱵᱚ ᱫᱚ ᱪᱮᱫ ᱦᱚᱸ ᱵᱟᱝᱵᱚᱱ ᱞᱟᱹᱭ ᱫᱟᱲᱮᱭᱟᱜ-ᱟ ᱱᱚᱣᱟ ᱪᱮᱛᱟᱱ ᱨᱮᱫᱚ ᱜᱚᱝᱠᱮ। ᱢᱮᱱᱠᱷᱟᱱ ᱱᱚᱝᱠᱟ ᱠᱟᱛᱮ ᱜᱮ ᱛᱟᱦᱮᱱ ᱦᱩᱭᱩᱜ ᱛᱟᱵᱚᱱᱟ ᱦᱮᱸ।
ᱦᱮᱸ ᱦᱮᱸ ᱚᱱᱠᱟ ᱠᱟᱛᱮ ᱜᱮ ᱛᱟᱦᱮᱱ ᱦᱩᱭᱩᱜ ᱛᱟᱵᱚᱱᱟ।
ᱦᱳᱭ ᱜᱚᱝᱠᱮ। ᱛᱟᱦᱚᱞᱮ ᱜᱚᱝᱠᱮ ᱱᱤᱛᱚᱜ ᱫᱚ ᱚᱲᱟᱜ ᱠᱚᱨᱮ ᱜᱮ ᱢᱮᱱᱟᱜ ᱵᱤᱱᱟ ᱛᱟᱦᱚᱞᱮ? ᱯᱟᱲᱦᱟᱣ ᱡᱤᱭᱚᱱ ᱠᱷᱚᱱ ᱫᱚᱵᱤᱱ ᱯᱟᱲᱦᱟᱣ ᱡᱤᱭᱚᱱ ᱠᱚᱫᱚ ᱵᱤᱱ ᱢᱩᱪᱟᱹᱫ ᱟᱠᱟᱫᱟ ᱥᱮ ᱮᱠᱷᱚᱱᱚ ᱯᱟᱲᱦᱟᱣ ᱡᱤᱭᱚᱱ ᱨᱮᱜᱮ ᱢᱮᱱᱟᱜ ᱵᱤᱱᱟ?
ᱵᱟᱝ ᱯᱟᱲᱦᱟᱣ ᱠᱚᱫᱚᱞᱤᱧ ᱢᱩᱪᱟᱹᱫ ᱟᱠᱟᱫᱟ ᱟᱭᱢᱟ ᱫᱤᱱ ᱨᱮᱜᱮ।
ᱚ ᱜᱚᱝᱠᱮ। ᱟᱹᱰᱤ ᱱᱟᱯᱟᱭ। ᱟᱞᱤᱧ ᱫᱚ ᱜᱚᱝᱠᱮ ᱱᱤᱭᱟᱹ ᱫᱷᱟᱹᱵᱤᱡ ᱫᱚ ᱮᱠᱷᱚᱱᱳ ᱯᱟᱲᱦᱟᱣ ᱡᱤᱭᱚᱱ ᱨᱮᱜᱮ ᱢᱮᱱᱟᱜ ᱞᱤᱧᱟᱹ ᱜᱚᱝᱠᱮ। ᱵᱩᱡ ᱠᱮᱫᱟᱵᱤᱱ? ᱛᱚ ᱜᱚᱝᱠᱮ ᱟᱵᱤᱱ ᱴᱷᱮᱱ ᱢᱤᱫᱴᱟᱝ ᱠᱩᱠᱞᱤ ᱛᱟᱦᱮᱱ ᱟᱨᱠᱤ ᱞᱟᱹᱭ ᱥᱟᱱᱟᱭ ᱥᱟᱱᱟᱭᱮᱫ ᱞᱤᱧᱟ ᱜᱚᱝᱠᱮ ᱵᱩᱪ ᱠᱮᱫᱟ ᱵᱤᱱ।
ᱦᱮᱸ ᱞᱟᱹᱭᱵᱤᱱ।
ᱠᱩᱠᱞᱤ ᱫᱚ ᱦᱩᱭᱩᱜ ᱠᱟᱱᱟ ᱜᱚᱝᱠᱮ, ᱠᱩᱠᱞᱤ ᱫᱚ ᱦᱩᱭᱩᱜ ᱠᱟᱱᱟ ᱜᱚᱝᱠᱮ ᱱᱚᱜᱼᱚᱭ ᱡᱮ ᱟᱵᱚ ᱟᱰᱤ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱱᱚᱜᱼᱚᱭ ᱡᱮ ᱢᱳᱵᱟᱭᱤᱞ ᱥᱮ ᱯᱷᱳᱱ ᱵᱚᱱ ᱥᱩᱨ ᱟᱠᱚ ᱠᱟᱱ ᱫᱚ ᱥᱮ ᱟᱠ ᱟᱠ ᱛᱮᱠᱚ ᱦᱟᱛᱟᱣ ᱫᱟ, ᱠᱟᱹᱢᱤ ᱠᱟᱛᱮ ᱠᱚ ᱦᱟᱛᱟᱣ ᱮᱫᱟ ᱥᱮ ᱥᱚᱨᱠᱟᱨᱮ ᱮᱢᱟ ᱠᱚ ᱠᱟᱱᱟ᱾ ᱛᱚ ᱜᱚᱝᱠᱮ ᱱᱩᱠᱩ ᱡᱮ ᱯᱷᱳᱱ ᱠᱚ ᱦᱟᱛᱟᱣ ᱮᱫᱟ ᱛᱚᱼᱼ ᱱᱩᱠᱩᱣᱟᱜ ᱵᱷᱚᱵᱤᱥᱚᱛ ᱨᱮ ᱜᱚᱝᱠᱮ ᱟᱨᱠᱤ ᱪᱮᱫ ᱞᱮᱠᱟ ᱤᱯᱷᱮᱠᱴ ᱯᱟᱲᱟᱣ ᱫᱟᱲᱮᱭᱟᱜᱼᱟ ᱱᱚᱣᱟ ᱨᱮᱱᱟᱜ ᱟᱨ ᱠᱤ ᱜᱚᱢᱠᱮ ᱵᱟᱹᱲᱤᱡᱽ ᱚᱨᱥᱚᱝ ᱡᱩᱫᱤ ᱵᱤᱱ ᱞᱟᱹᱭ ᱠᱮᱭᱟ ᱟᱹᱰᱤᱜᱮ ᱵᱷᱟᱜᱮ ᱠᱚᱜᱼᱟ ᱜᱚᱢᱠᱮ?
ᱯᱷᱮᱠᱴ ᱢᱟ ᱟᱭᱢᱟ ᱠᱤᱪᱷᱩ ᱜᱮ ᱯᱟᱲᱟᱜ ᱠᱟᱱ᱾ ᱱᱚᱣᱟ ᱫᱚ ᱚᱱ ᱦᱟᱛᱟᱣ ᱫᱟᱠᱚ ᱥᱮᱠᱚ ᱮᱢᱟᱠᱚ ᱠᱟᱱᱟ᱾ ᱟᱫᱚ ᱱᱚᱣᱟ ᱫᱚ ᱟᱭᱢᱟᱴᱟ ᱢᱟᱱᱮ ᱪᱤᱼᱼ ᱠᱚ ᱞᱟᱹᱭᱟ ᱩᱱᱠᱩ ᱜᱟᱨᱡᱮᱱ ᱠᱚᱣᱟᱜ ᱦᱚᱸ ᱟᱭᱢᱟᱴᱟᱜ ᱢᱟᱱᱮ ᱟᱭᱢᱟ ᱜᱟᱹᱯᱞᱟᱹᱛᱤ ᱢᱮᱱᱟᱜ ᱛᱟᱠᱚᱣᱟ ᱚᱱᱟ ᱪᱮᱛᱟᱱ ᱨᱮᱼᱼ ᱵᱩᱡᱽ ᱵᱟᱝ ᱡᱮ ᱱᱚᱣᱟ ᱨᱮᱱᱟᱜ ᱛᱤᱱᱟᱹᱜ ᱚᱨᱥᱚᱝ ᱥᱮ ᱱᱚᱣᱟ ᱨᱮᱱᱟᱜ ᱛᱤᱱᱟᱹᱜ ᱠᱷᱩᱛᱤ ᱦᱩᱭ ᱫᱟᱲᱮᱭᱟᱜᱼᱟ᱾ ᱚᱱᱟ ᱠᱚ ᱵᱟᱰᱟᱭ ᱵᱟᱹᱱᱩᱜ ᱛᱮᱦᱚᱸᱼᱼ ᱟᱨ ᱟᱵᱚ ᱥᱟᱱᱛᱟᱲ ᱫᱚ ᱵᱤᱥᱮᱥ ᱠᱟᱭᱛᱮ ᱧᱮᱞᱚᱜ ᱠᱟᱱᱟ, ᱢᱟᱱᱮ ᱜᱚᱼᱵᱟᱵᱟ ᱛᱟᱠᱚ ᱦᱚᱸ ᱩᱱᱟᱹᱜ ᱵᱟᱝᱠᱚ ᱚᱞᱚᱜ ᱯᱟᱲᱦᱟᱣ ᱥᱮ, ᱚᱱᱟ ᱦᱚᱛᱮᱜ ᱛᱮ ᱩᱱᱠᱩ ᱵᱟᱝᱠᱚ ᱵᱩᱡᱽ ᱫᱟᱲᱮᱭᱟᱜ ᱠᱟᱱᱟ ᱡᱮ ᱯᱷᱳᱱ ᱮᱢᱟᱠᱚ ᱠᱷᱟᱡ ᱪᱮᱫ ᱦᱳᱭᱳᱜᱼᱟ᱾ ᱥᱮ ᱯᱷᱳᱱ ᱠᱚ ᱦᱟᱛᱟᱣ ᱞᱮᱠᱷᱟᱡ ᱪᱮᱫ ᱠᱚ ᱚᱥᱩᱵᱤᱫᱟ ᱦᱩᱭ ᱫᱟᱲᱮᱭᱟᱜᱼᱟ᱾ ᱟᱨ ᱤᱧᱟᱹᱜ ᱵᱩᱡᱽ ᱨᱮᱫᱚᱧ ᱢᱮᱱᱟ ᱠᱟᱹᱴᱤᱡ ᱠᱟᱹᱴᱤᱡ ᱜᱤᱫᱽᱨᱟᱹ ᱠᱚᱫᱚᱼᱼ ᱯᱷᱳᱱ ᱵᱟᱝ ᱡᱚᱴᱮᱫᱪᱚ ᱫᱚ ᱵᱟᱝ ᱡᱚᱴᱮᱫ ᱦᱚᱪᱚ ᱫᱚ ᱡᱚᱴᱮᱫ ᱪᱚ ᱜᱮ᱾ ᱟᱫᱚ ᱡᱚᱞ ᱜᱷᱟᱹᱲᱤᱡ ᱡᱟᱦᱟᱸ ᱛᱤᱱ ᱜᱷᱟᱹᱲᱤᱡ ᱜᱮ ᱜᱚᱜᱚᱼᱵᱟᱵᱟᱭ ᱛᱟᱦᱮᱸᱱᱟ ᱩᱱ ᱜᱷᱟᱹᱲᱤᱡ ᱜᱮ ᱡᱮᱢᱚᱱ ᱯᱷᱳᱱ ᱫᱚᱭ ᱧᱮᱞ ᱢᱟ᱾ ᱤᱱᱟᱹ ᱛᱟᱭᱱᱚᱢ ᱫᱚᱼᱼ ᱡᱮ ᱪᱩᱠᱩ ᱪᱩᱠᱩ ᱛᱮ ᱯᱷᱳᱱᱮ ᱧᱮᱞᱟᱭ, ᱚᱱᱠᱟ ᱫᱚ ᱡᱮᱢᱚᱱ ᱵᱟᱝ ᱦᱩᱭ ᱞᱮᱱᱠᱷᱟᱱ ᱠᱷᱟᱭ ᱫᱚ ᱟᱹᱰᱤ ᱱᱟᱯᱟᱭᱚᱜ ᱜᱮᱭᱟ, ᱟᱫᱚᱢ ᱪᱤᱠᱟᱹᱭᱟ᱾ ᱠᱤᱪᱷᱩ ᱠᱤᱪᱷᱩ ᱦᱚᱲ ᱢᱮᱱᱟᱜ ᱠᱚᱣᱟᱼᱼ ᱟᱡᱢᱟ ᱯᱷᱳᱱ ᱵᱟᱨᱮ ᱛᱮᱢᱟ ᱪᱮᱫ ᱜᱮ ᱵᱟᱭ ᱵᱟᱲᱟᱭᱟ᱾ ᱜᱚᱜᱚ ᱦᱚᱲ ᱦᱚᱸ ᱵᱟᱭ ᱵᱟᱰᱟᱭᱟ ᱵᱟᱵᱟ ᱦᱚᱲ ᱦᱚᱸ ᱵᱟᱭ ᱵᱟᱰᱟᱭᱟ, ᱡᱟᱭ ᱵᱟᱰᱟᱭᱟ ᱜᱤᱫᱽᱨᱟᱹ ᱜᱮᱭ ᱵᱟᱰᱟᱭᱟ᱾ ᱛᱟᱦᱚᱞᱮ ᱠᱷᱟᱱ ᱯᱷᱳᱱ ᱢᱟ ᱜᱤᱫᱽᱨᱟᱹ ᱴᱷᱮᱡ ᱜᱮ ᱛᱟᱦᱮᱸᱱ᱾
ᱚᱵᱚᱥᱳᱭ ᱚᱵᱚᱥᱳᱭ ᱚᱵᱚᱥᱳᱭ ᱾ ᱱᱚᱝᱠᱟᱱ ᱫᱤᱱ ᱠᱚᱦᱚᱸ ᱧᱮᱞ ᱦᱩᱭ ᱟᱠᱟᱱᱟ ᱜᱚᱝᱠᱮ ᱾ ᱟᱫᱚ ᱟᱸᱡᱚᱢ ᱞᱮᱠᱷᱟᱱ ᱥᱮ ᱧᱮᱞ ᱞᱮᱠᱷᱟᱱ ᱫᱩᱠ ᱫᱚ ᱵᱩᱡᱷᱟᱹᱜ ᱜᱮᱭᱟ ᱢᱮᱱᱠᱷᱟᱱ ᱜᱚᱢᱠᱮ ᱪᱮᱫ ᱵᱤᱱ ᱪᱤᱠᱟᱹ ᱫᱟᱲᱮᱭᱟᱜᱼᱟ᱾ ᱮᱨᱯᱚᱨ ᱵᱟᱰᱟᱭ ᱛᱚ ᱵᱟᱹᱱᱩᱜᱼᱟ ᱟᱭᱳ ᱥᱮ ᱵᱟᱵᱟᱣᱟᱜ ᱦᱚ ᱾
ᱦᱮᱸ ᱵᱟᱰᱟᱭ ᱫᱚ ᱵᱟᱹᱱᱩᱜᱼᱟ ᱟᱨ ᱪᱤᱠᱟᱹᱭᱟ, ᱵᱟᱭᱫᱷᱚᱜ ᱠᱟᱱᱟ ᱠᱚ ᱩᱱᱠᱩ ᱦᱚᱸ ᱜᱤᱫᱽᱨᱟᱹ ᱯᱷᱳᱱ ᱮᱢᱛᱮ᱾
ᱚᱵᱚᱥᱳᱭ ᱜᱚᱝᱠᱮ, ᱚᱵᱚᱥᱳᱭ ᱚᱵᱚᱥᱳᱭ᱾ ᱟᱹᱞᱤᱧᱟᱜ ᱢᱚᱛ ᱛᱮᱫᱚ ᱜᱚᱝᱠᱮ ᱞᱟᱹᱭᱟᱭ ᱡᱮ ᱡᱟᱦᱟᱸᱭ ᱟᱨᱠᱤ ᱱᱚᱝᱠᱟ ᱠᱟᱹᱴᱤᱡ ᱜᱚᱝᱠᱮ ᱟᱨᱠᱤ ᱠᱟᱹᱴᱤᱡ ᱢᱤᱫ ᱵᱟᱨ ᱦᱚᱲ ᱠᱚᱫᱚ ᱠᱟᱹᱴᱤᱡ ᱫᱟᱭᱤᱛᱚ ᱦᱟᱛᱟᱣ ᱦᱩᱭᱩᱜ ᱛᱟᱵᱚᱱᱟ ᱵᱩᱡ ᱠᱮᱫᱟᱵᱤᱱ ᱛᱚ ᱜᱚᱢᱠᱮ᱾ ᱟᱵᱚᱣᱟᱜ ᱥᱟᱶᱛᱟ ᱞᱟᱹᱜᱤᱫ ᱾ ᱪᱮᱫᱟᱜ ᱥᱮ ᱡᱟᱦᱟᱸᱭ ᱠᱚ ᱱᱚᱝᱠᱟ ᱵᱚᱱ ᱧᱮᱞᱮᱫ ᱠᱚᱣᱟ ᱩᱱᱠᱩ ᱨᱮᱱ ᱟᱭᱳ-ᱵᱟᱵᱟ ᱠᱚ, ᱟᱭᱳ-ᱵᱟᱵᱟ ᱠᱚᱵᱚᱱ ᱦᱚᱦᱚ ᱟᱠᱚ ᱢᱟ ᱵᱩᱡ ᱠᱮᱫᱟᱵᱤᱱ ᱜᱚᱢᱠᱮ᱾ ᱱᱚᱝᱠᱟ ᱠᱟᱹᱴᱤᱡ ᱵᱚᱱ ᱢᱤᱴᱤᱱ ᱢᱟ ᱜᱟᱞᱚᱪ ᱢᱟᱵᱚᱱ ᱡᱮ ᱱᱚᱣᱟ ᱠᱚᱫᱚ ᱴᱷᱤᱠ ᱦᱳᱭᱳᱜ ᱠᱟᱱᱟ ᱥᱮ ᱵᱷᱩᱞ ᱦᱳᱭᱳᱜ ᱠᱟᱱᱟ, ᱟᱭᱢᱟ ᱦᱚᱲᱟᱜ ᱜᱚᱢᱠᱮ ᱢᱚᱛᱟᱢᱚᱛ ᱦᱟᱛᱟᱣ ᱫᱚᱨᱠᱟᱨᱚᱜ ᱠᱟᱱᱟ ᱾ ᱚᱱᱟᱛᱮ ᱢᱤᱫᱴᱟᱝ ᱰᱤᱥᱤᱥᱮᱱ ᱨᱮᱵᱚᱱ ᱦᱤᱡᱩᱜᱼᱟ ᱡᱮ ᱱᱚᱣᱟ ᱠᱚᱫᱚ ᱞᱟᱹᱠᱛᱤᱭᱟ ᱥᱮ ᱵᱟᱝ ᱱᱚᱜᱚᱭ ᱡᱮ ᱦᱩᱰᱤᱧ ᱦᱩᱰᱤᱧ ᱩᱢᱮᱨ ᱨᱮ ᱯᱷᱳᱱ ᱮᱢᱚᱜ ᱥᱮ ᱟᱠᱚᱛᱮ ᱠᱚ ᱦᱟᱛᱟᱣ ᱡᱚᱱᱚᱜ ᱠᱟᱱᱟ, ᱱᱚᱣᱟ ᱠᱚᱫᱚ ᱮᱠᱟᱞ ᱜᱮ ᱵᱟᱝ ᱡᱟᱹᱨᱩᱲᱟ᱾ ᱦᱮᱸ ᱢᱳᱵᱟᱭᱤᱞ ᱡᱟᱹᱨᱩᱲᱟ ᱯᱟᱲᱦᱟᱣ ᱠᱷᱮᱛᱨᱮ ᱨᱮ ᱚᱵᱚᱥᱳᱭ ᱡᱟᱹᱨᱩᱲᱟ ᱜᱚᱝᱠᱮ ᱵᱟᱹᱞᱤᱧ ᱞᱟᱹᱭ ᱮᱫᱟ ᱟᱹᱞᱤᱧ ᱦᱚᱸ ᱢᱳᱵᱟᱭᱤᱞ ᱛᱮᱜᱮ ᱞᱤᱧ ᱯᱟᱲᱦᱟᱜ ᱜᱮᱭᱟ ᱜᱚᱝᱠᱮ ᱾ ᱛᱚ ᱜᱚᱝᱠᱮ ᱢᱤᱫᱴᱟᱝ ᱞᱤᱢᱤᱴ ᱴᱟᱭᱤᱢ ᱞᱟᱜᱟᱜᱼᱟ ᱵᱩᱡ ᱠᱮᱫᱟᱵᱤᱱ ᱛᱚ ᱜᱚᱢᱠᱮ ᱾ ᱢᱤᱫᱴᱟᱝ ᱞᱤᱢᱤᱴ ᱴᱟᱭᱤᱢ ᱡᱮ ᱱᱚᱣᱟ ᱴᱟᱭᱤᱢ ᱨᱮ ᱱᱚᱝᱠᱟ ᱠᱚᱨᱟᱣ ᱫᱚᱨᱠᱟᱨᱚᱜ ᱠᱟᱱᱟ ᱥᱮ ᱫᱚᱨᱠᱟᱨ᱾ ᱱᱚᱜ-ᱚᱭ ᱱᱚᱝᱠᱟ ᱟᱨᱠᱤ ᱜᱚᱝᱠᱮ ᱠᱚᱨᱟᱣ ᱦᱩᱭᱩᱜᱼᱟ ᱵᱩᱪ ᱠᱮᱫᱟ ᱵᱮᱱ ᱜᱚᱝᱠᱮ᱾ ᱛᱚ ᱟᱵᱚ ᱡᱟᱦᱟᱸᱭ ᱮᱰᱩᱠᱮᱴᱮᱴ ᱦᱚᱲ ᱥᱮ ᱡᱟᱦᱟᱸᱭ ᱵᱚᱱ ᱥᱤᱠᱠᱷᱤᱛᱚ ᱜᱮᱭᱟ ᱥᱮ ᱡᱟᱦᱟᱸᱭ ᱵᱚᱱ ᱥᱮᱪᱮᱫᱚᱜ ᱠᱟᱱᱟ ᱩᱱᱠᱩ ᱜᱮ ᱜᱚᱝᱠᱮ ᱱᱚᱣᱟ ᱫᱟᱭᱤᱠᱛᱚ ᱛᱚᱠᱚ ᱫᱚ ᱦᱟ ᱛᱟᱣ ᱫᱚᱨᱠᱟᱨ‌ ᱠᱟᱱ ᱛᱟᱵᱚᱱᱟ ᱠᱚᱝᱠᱮ ᱵᱩᱪ ᱠᱮᱫᱟ‌ ᱵᱤᱱ ᱾ ᱵᱟᱠᱷᱟᱱ ᱫᱚ ᱵᱟᱭ ᱜᱟᱱᱚᱜᱼᱟ ᱵᱟᱠᱷᱟᱱ ᱫᱚ ᱜᱚᱝᱠᱮ ᱦᱟᱯᱮᱱ ᱫᱤᱱ ᱨᱮ ᱧᱮᱞᱚᱜᱼᱟ ᱱᱚᱣᱟ ᱯᱷᱳᱱ ᱮ ᱦᱟᱛᱟᱣ ᱠᱮᱫᱟ ᱜᱚᱝᱠᱮ ᱟᱫᱚ ᱩᱱᱤ ᱫᱚ ᱟᱫᱚ ᱯᱟᱲᱦᱟᱣ ᱠᱚᱦᱚᱸᱭ ᱟᱨᱟᱜ ᱜᱤᱰᱤ ᱠᱮᱫᱟ᱾ ᱟᱫᱚ ᱜᱚᱝᱠᱮ ᱠᱟᱹᱢᱤ ᱪᱟᱞᱟᱣ ᱮᱱᱟᱭ ᱾ ᱟᱫᱚ ᱜᱚᱝᱠᱮ ᱩᱱᱟᱹᱜ ᱠᱚᱢ ᱩᱢᱮᱨ ᱠᱷᱚᱱ ᱠᱟᱹᱢᱤ ᱧᱮᱞ ᱵᱤᱱ ᱜᱚᱝᱠᱮ ᱠᱟᱹᱢᱤ ᱫᱚ ᱥᱟᱨᱟ ᱡᱤᱭᱚᱱ ᱵᱚᱱ ᱠᱟᱹᱢᱤᱭᱟ ᱜᱚᱡ ᱞᱟᱦᱟ ᱫᱤᱱ ᱫᱷᱟᱹᱵᱤᱡ ᱦᱚᱸ ᱵᱚᱱ ᱠᱟᱹᱢᱤᱭᱟ ᱜᱚᱝ ᱠᱮ ᱾ ᱴᱷᱤᱠ ᱜᱮᱭᱟ ᱜᱚᱝᱠᱮ ᱠᱟᱹᱢᱤ ᱫᱚ ᱥᱟᱨᱟ ᱡᱤᱭᱚᱱ ᱢᱮᱱᱟᱜᱼᱟ ᱢᱮᱱᱠᱷᱟᱱ ᱱᱚᱣᱟ ᱯᱟᱲᱦᱟᱣ ᱠᱟᱛᱮᱜ ᱡᱟᱦᱟᱸᱱᱟᱜ ᱡᱩᱫᱤ ᱟᱵᱚ ᱵᱷᱚᱵᱤᱥᱥᱚᱛ ᱨᱮᱵᱚᱱ ᱠᱚᱨᱟᱣ ᱫᱟᱲᱮᱭᱟᱜᱼᱟ, ᱛᱚ ᱱᱚᱣᱟ ᱫᱚ ᱟᱹᱰᱤ ᱱᱟᱯᱟᱭ ᱠᱟᱛᱷᱟ ᱠᱟᱱ ᱜᱮᱭᱟ ᱜᱚᱝ ᱟᱫᱚ ᱠᱚ ᱵᱩᱡᱷᱟᱹᱣ ᱠᱚ ᱦᱩᱭᱩᱜ ᱛᱟᱵᱱᱟ ᱛᱟᱦᱚᱞᱮ ᱾ ᱟᱵᱚ ᱨᱮᱱ ᱱᱩᱠᱩ ᱵᱟᱹᱵᱩ ᱛᱟᱠᱚ ᱡᱩᱫᱤ ᱩᱱᱟᱹᱜ ᱦᱩᱰᱤᱧ ᱩᱢᱮᱨ ᱠᱷᱚᱱ ᱠᱚ ᱠᱟᱹᱢᱤᱭᱟ ᱛᱟᱦᱚᱞᱮ ᱢᱤᱫᱴᱟᱝ ᱰᱟᱸᱰᱟ ᱦᱟᱹᱥᱩ ᱵᱚᱦᱚᱜ ᱦᱟᱹᱥᱩ ᱛᱤ ᱦᱟᱹᱥᱩ ᱡᱟᱸᱜᱟ ᱦᱟᱹᱥᱩ ᱢᱟ ᱛᱟᱦᱮᱱ ᱠᱟᱱ ᱜᱮᱭᱟ ᱾ ᱛᱟᱦᱚᱞᱮ ᱱᱚᱣᱟ ᱠᱚ ᱩᱱᱟᱹᱜ ᱦᱩᱰᱤᱧ ᱩᱢᱮᱨ ᱠᱷᱚᱱ ᱮᱠᱷᱚᱱᱚ ᱡᱤᱞ ᱡᱟᱝ ᱵᱟᱝ ᱠᱮᱴᱮᱡ ᱠᱟᱱᱟ ᱵᱷᱟᱜᱮ ᱴᱷᱤᱠ ᱟᱨ ᱠᱟᱹᱢᱤ ᱨᱮ‌ ᱟᱬᱜᱚ ᱞᱮᱠᱷᱟᱱ ᱫᱚ ᱟᱹᱰᱤ ᱜᱮ ᱚᱥᱩᱵᱤᱫᱟ ᱜᱮᱭᱟ ᱜᱚᱝ ᱠᱮ ᱵᱩᱪ ᱠᱮᱫᱟ ᱵᱤᱱ ᱛᱚ ᱾ ᱦᱟᱯᱮᱱ ᱫᱤᱱ‌ ᱨᱮ ᱱᱤᱛᱚᱜ ᱫᱚ ᱜᱚᱝᱠᱮ ᱱᱚᱣᱟ ᱨᱮᱱᱟᱜ ᱯᱨᱚᱵᱷᱟᱵᱽ ᱥᱮ ᱤᱯᱷᱮᱠᱴ ᱫᱚ ᱵᱟᱝ ᱫᱤᱥᱟᱹᱜᱼᱟ ᱜᱚᱝᱠᱮ ᱵᱩᱪ ‌ᱠᱮᱫᱟ ᱵᱤᱱ ᱾ ᱟᱫᱚ ᱦᱟᱯᱮᱱ ᱫᱤᱱ ᱨᱮ ᱪᱟᱞᱟᱣ ᱠᱟᱛᱮᱜ ᱦᱟᱯᱮᱱ ᱫᱤᱱ ᱨᱮ ᱪᱟᱞᱟᱣ ᱠᱟᱛᱮᱜ ᱱᱚᱣᱟ ᱨᱮᱱᱟᱜ ᱤᱯᱷᱮᱠᱴ ᱠᱚ ᱟᱹᱰᱤ ᱜᱟᱱ ᱫᱤᱥᱟᱜᱼᱟ ᱜᱚᱝᱠᱮ ᱵᱩᱪ‌ ᱠᱮᱫᱟ ᱵᱤᱱ ᱾ ᱟᱹᱰᱤ ᱱᱚᱣᱟ ᱫᱚ ᱜᱚᱝᱠᱮ ᱵᱟᱹᱲᱤᱡ ᱡᱤᱱᱤᱥ ᱥᱮᱫ ᱪᱟᱞᱟᱜ ᱛᱟᱵᱚᱱᱟ ᱦᱟᱯᱮᱱ ᱫᱤᱱ ᱨᱮ᱾ ᱦᱟᱯᱮᱱ ᱫᱤᱱ ᱨᱮ ᱟᱵᱚ ᱨᱮᱱ ᱡᱮᱱᱟᱨᱮᱥᱚᱱ ᱫᱚ ᱩᱱᱠᱩ ᱜᱮ ᱠᱟᱱᱟ ᱠᱚ᱾ ᱱᱤᱛᱚᱜ ᱡᱟᱦᱟᱸᱭ ᱠᱚ ᱢᱮᱱᱟᱜ ᱠᱚᱣᱟ ᱟᱴᱷᱨᱚ ᱩᱱᱤᱥ ᱵᱚᱪᱷᱚᱨ ᱨᱮᱱ ᱢᱟᱹᱭ ᱵᱟᱹᱵᱩ ᱛᱟᱠᱚ ᱩᱱᱠᱩ ᱜᱮ᱾ ᱮᱯᱚᱨ ᱜᱚᱢᱠᱮ ᱩᱝᱠᱩ ᱜᱮ ᱡᱩᱫᱤ ᱚᱱᱠᱟ ᱰᱷᱤᱞᱟᱹᱣ ᱛᱮᱠᱚ ᱟᱠᱚᱣᱟᱜ ᱠᱮᱨᱤᱭᱟᱨ ᱥᱮ ᱯᱷᱤᱭᱩᱪᱟᱨ ᱠᱚ ᱠᱷᱟᱨᱟᱯ ᱢᱟ ᱥᱮ ᱞᱟᱦᱟᱱᱛᱤ ᱰᱟᱦᱟᱱ ᱰᱟᱦᱟᱨ ᱠᱚ ᱵᱟᱹᱲᱤᱡ ᱱᱟ ᱛᱟᱦᱚᱞᱮ ᱩᱱᱠᱩ ᱯᱚᱨᱮᱨ ᱡᱮᱱᱟᱨᱮᱥᱚᱱ ᱜᱚᱝᱠᱮ ᱪᱮᱜ ᱦᱩᱭᱩᱜ-ᱟ ᱩᱱᱠᱩ ᱧᱮᱞ ᱧᱮᱞ ᱛᱮ ᱜᱚᱢᱠᱮ ᱚᱱᱟ ᱜᱮᱠᱚ ᱥᱮᱬᱟᱭᱟ ᱵᱩᱪ ᱠᱮᱫᱟ ᱵᱤᱱ ᱜᱚᱢᱠᱮ᱾ ᱜᱚᱢᱠᱮ ᱫᱟᱹᱭᱠᱟᱹ ᱨᱮᱜᱮ ᱢᱮᱱᱟᱜ-ᱟ ᱜᱚᱢᱠᱮ ᱟᱸᱡᱚᱢ ᱵᱤᱱ ᱢᱤᱫᱴᱟᱝ ᱠᱟᱛᱷᱟ ᱞᱤᱧ ᱞᱟᱹᱭ ᱫᱟ ᱜᱚᱢᱠᱮ ᱫᱟᱹᱭᱠᱟᱹ ᱨᱮᱜᱮ ᱢᱮᱱᱟᱜ-ᱟ ᱢᱤᱫᱴᱟᱝ ᱵᱚᱥᱛᱟ ᱨᱮ ᱡᱩᱫᱤ ᱢᱤᱫᱴᱟᱝ ᱥᱮᱭᱟ ᱟᱸᱞᱩ ᱛᱟᱦᱮᱱ ᱢᱟ ᱜᱚᱝᱴᱢᱠᱮ ᱚᱱᱟ ᱥᱮᱭᱟ ᱟᱹᱞᱩ ᱫᱚ ᱫᱤᱱ ᱫᱤᱱ ᱛᱮ ᱟᱨᱦᱚᱸ ᱟᱹᱞᱩ ᱠᱚᱭ ᱜᱚᱢᱠᱮ ᱥᱮᱭᱟ ᱠᱚᱣᱟᱭ ᱚᱱᱠᱟ ᱜᱮ ᱟᱵᱚ ᱨᱮᱱ ᱡᱟᱦᱟᱸᱭ ᱱᱤᱛᱚᱜ ᱨᱮᱱ ᱢᱟᱹᱭ ᱵᱟᱹᱵᱩ ᱛᱟᱠᱚ ᱩᱱᱠᱩ ᱡᱩᱫᱤ ᱵᱟᱝ ᱠᱚ ᱥᱚᱪᱮᱛᱚᱱᱚᱜ ᱢᱟ᱾ ᱛᱟᱨ ᱯᱚᱨᱮ ᱨᱮᱱ ᱢᱟᱹᱭ ᱵᱟᱹᱵᱩ ᱛᱟᱠᱚ ᱜᱚᱢᱠᱮ ᱥᱚᱪᱮᱛᱚᱱ ᱫᱚ ᱚᱥᱚᱢᱵᱷᱚᱵᱽ ᱜᱮᱭᱟ ᱜᱚᱝᱠᱮ ᱵᱩᱪ ᱠᱮᱫᱟ ᱵᱤᱱ᱾ ᱴᱟ ᱟᱫᱚ ᱩᱱᱠᱩ ᱫᱚ ᱚᱱᱟ ᱯᱚᱲᱤᱵᱮᱥ ᱜᱮᱠᱚ ᱧᱟᱢᱟ ᱥᱮ ᱜᱚᱢᱠᱮ ᱡᱟᱦᱟᱸᱭ ᱼᱼ ᱜᱚᱢᱠᱮ ᱡᱟᱦᱟᱸ ᱞᱮᱠᱟ ᱯᱚᱲᱤᱵᱮᱥ ᱨᱮ ᱛᱟᱦᱮᱱᱟᱭ ᱜᱚᱢᱠᱮ ᱩᱱᱤ ᱫᱚ ᱚᱱᱠᱟ ᱜᱮ ᱛᱮᱭᱟᱨᱚᱜ-ᱟ, ᱵᱷᱟᱜᱮ ᱜᱤᱫᱽᱨᱟᱹ ᱦᱚᱸ ᱜᱚᱝᱠᱮ ᱡᱩᱫᱤ ᱠᱷᱟᱨᱟᱯ ᱯᱚᱲᱤᱵᱮᱥ ᱨᱮ ᱛᱟᱦᱮᱱ ᱢᱟᱭ ᱥᱮ ᱩᱱᱤ ᱦᱚᱸ ᱠᱷᱟᱨᱟᱯ ᱥᱮ ᱵᱟᱹᱲᱤᱡᱼᱼ ᱛᱮᱫᱚ ᱵᱮᱥᱤ ᱠᱷᱚᱱ ᱫᱚ ᱥᱚᱢᱚᱭ ᱵᱟᱝ ᱞᱟᱜᱟᱜ-ᱟ ᱜᱚᱢᱠᱮ ᱵᱩᱪ‌ ᱠᱮᱫᱟ ᱵᱤᱱ ᱛᱚ᱾ ᱟᱨ ᱡᱟᱦᱟᱸᱭ ᱚᱱᱠᱟ ᱜᱤᱫᱽᱨᱟᱹᱜᱮ ᱡᱩᱫᱤ ᱵᱟᱹᱲᱤᱡᱼᱼ ᱯᱚᱲᱤᱵᱮᱥ ᱠᱷᱚᱱ ᱵᱷᱟᱜᱮ ᱯᱚᱲᱤᱵᱮᱥᱨᱮ ᱪᱟᱞᱟᱣ ᱱᱟᱭ ᱩᱱᱤ ᱦᱚᱸ ᱟᱹᱞᱤᱧᱟᱜ ᱢᱚᱛ ᱥᱮ ᱟᱥᱟᱭ ᱫᱟᱞᱤᱧ ᱩᱱᱤ ᱫᱚ, ᱵᱷᱟᱜᱮ ᱜᱤᱫᱽᱨᱟᱹ ᱦᱚᱸᱭ ᱵᱮᱱᱟᱣ ᱫᱟᱨᱮᱜ-ᱟ ᱜᱚᱢᱠᱮ᱾ ᱱᱚᱜ-ᱚᱭ ᱱᱚᱝᱠᱟ ᱜᱚᱢᱠᱮ ᱟᱹᱞᱤᱧᱟᱜ ᱢᱚᱛ ᱛᱮᱫᱚ ᱞᱟᱹᱭᱟᱭ ᱟᱵᱚ ᱜᱮ ᱠᱟᱹᱴᱤᱡ ᱥᱚᱪᱮᱛᱚᱱ ᱠᱟᱛᱮᱜ ᱜᱟᱨᱡᱮᱱ ᱠᱚ ᱵᱩᱡᱷᱟᱹᱣ ᱫᱚᱨᱠᱟᱨ ᱠᱟᱱᱟ ᱡᱮ ᱱᱚᱣᱟ ᱠᱚᱫᱚ ᱴᱷᱤᱠ ᱵᱟᱝ ᱦᱩᱭᱩᱜ ᱠᱟᱱᱟ ᱱᱚᱜ-ᱚᱭ ᱱᱚᱝᱠᱟ ᱠᱚᱨᱟᱣ ᱞᱮᱠᱷᱟᱱ ᱟᱨᱠᱤ ᱵᱷᱟᱜᱤ ᱦᱩᱭᱩᱜ-ᱟ᱾
ᱦᱩᱸ᱾
ᱵᱩᱪ ᱠᱤᱫᱟ ᱵᱤᱱ ᱜᱚᱢᱠᱮ ᱟᱫᱚ ᱟᱵᱤᱱᱟᱜ ᱢᱚᱛ ᱜᱮ ᱜᱚᱢᱠᱮ ᱱᱚᱣᱟ ᱨᱮ ᱪᱮᱜ ᱞᱮᱠᱟ ᱟᱨᱠᱤ ᱢᱚᱛ ᱵᱤᱱ ᱮᱢᱚᱜ ᱠᱟᱱᱟ? ᱢᱟ ᱜᱚᱢᱠᱮ ᱟᱵᱤᱱᱟᱜ ᱢᱚᱛ ᱞᱟᱹᱭ ᱛᱟᱵᱤᱱ᱾
ᱟᱞᱤᱧᱟᱜ ᱢᱚᱛ ᱫᱚ ᱱᱚᱝ
ᱞᱟᱹᱭ ᱞᱟᱹᱭ ᱵᱤᱱ ᱜᱚᱢᱠᱮ ᱞᱟᱹᱭ ᱵᱤᱱ ᱞᱟᱹᱭ ᱵᱤᱱ᱾
ᱦᱮᱸ ᱡᱮᱢ ᱮᱸ ᱞᱟᱹᱴᱩ ᱞᱟᱹᱴᱩ ᱥᱚᱝᱜᱚᱴᱷᱚᱱ ᱠᱚᱨᱮᱱᱟᱜ ᱫᱚᱨᱠᱟᱨ ᱵᱟᱹᱱᱩᱜ-ᱟ᱾ ᱥᱮ ᱟᱛᱳ ᱨᱮᱦᱚᱸ ᱫᱩᱲᱩᱵ ᱨᱮᱱᱟᱜ ᱫᱚᱨᱠᱟᱨ ᱵᱟᱹᱱᱩᱜᱼᱟ, ᱟᱵᱚ ᱵᱟᱠᱷᱳᱞ ᱨᱮᱱ ᱦᱚᱲᱜᱮ ᱢᱟᱱᱮ ᱞᱟᱦᱟ ᱛᱮᱫᱚ ᱚᱲᱟᱜ ᱦᱚᱲ ᱵᱩᱡᱽ ᱵᱩᱡᱷᱟᱹᱣ ᱠᱚ ᱦᱩᱭᱩᱜᱼᱟ, ᱚᱲᱟᱜ ᱨᱮᱱ ᱵᱟᱠᱳᱨᱮᱱ ᱵᱟᱠᱷᱳᱞ ᱨᱮᱱ ᱢᱤᱫ ᱵᱟᱨ ᱦᱚᱲ ᱫᱚᱠᱚ ᱛᱟᱦᱮᱱ ᱜᱮᱭᱟ ᱦᱟᱸᱜ ᱥᱮᱬᱟ ᱥᱮᱬᱟ ᱦᱚᱲ ᱠᱚᱫᱚ ᱠᱚ ᱛᱟᱦᱮᱱ ᱜᱮᱭᱟ ᱩᱱᱠᱩ ᱠᱚᱜᱮ ᱵᱤᱥᱮᱥ ᱠᱟᱭᱛᱮ ᱫᱟᱭᱤᱛᱛᱚ ᱦᱟᱛᱟᱣ ᱫᱚᱨᱠᱟᱨ᱾ ᱡᱮ ᱤᱧ ᱫᱚ ᱱᱤᱡᱮᱨ ᱚᱲᱟᱜ ᱥᱮ ᱟᱞᱮ ᱵᱟᱠᱷᱳᱞ ᱫᱚ ᱴᱷᱤᱠᱤᱧ ᱫᱚᱦᱚᱭᱟ ᱾ ᱚᱱᱠᱟ ᱚᱱᱠᱟᱛᱮ ᱡᱩᱫᱤ ᱡᱚᱛᱚ ᱦᱚᱲ ᱜᱮ ᱚᱲᱟᱜ ᱵᱟᱠᱷᱳᱞ ᱡᱩᱫᱤ ᱴᱷᱤᱠ ᱵᱚᱱ ᱫᱚᱦᱚᱭᱟ ᱾ ᱟᱥᱛᱮ ᱟᱥᱛᱮ ᱟᱥᱛᱮ ᱟᱥᱛᱮ ᱜᱚᱴᱟ ᱫᱤᱥᱚᱢ ᱜᱮ ᱴᱷᱤᱠᱚᱜᱼᱟ ᱾ ᱡᱮ ᱞᱟᱹᱴᱩ ᱥᱚᱝᱜᱚᱴᱷᱚᱱ ᱜᱮ ᱫᱚᱨᱠᱟᱨ ᱥᱮ ᱡᱚᱛᱚ ᱦᱚᱲ ᱟᱛᱮᱜ ᱫᱚᱨᱠᱟᱨ ᱥᱮ ᱜᱨᱩᱯ ᱵᱮᱟᱱᱟᱣ ᱦᱩᱭᱩᱜᱼᱟ, ᱥᱮ ᱚᱱᱠᱟ ᱞᱟᱹᱴᱩ ᱩᱸ ᱫᱚᱞ ᱵᱮᱟᱱᱟᱣ ᱦᱩᱭᱩᱜᱼᱟ ᱚᱱᱠᱟ ᱫᱚᱨᱠᱟᱨ ᱫᱚ ᱵᱟᱝ ᱢᱤᱫ ᱦᱚᱲ ᱛᱮᱦᱚᱸ ᱦᱩᱭᱩᱜ ᱜᱮᱭᱟ ᱾ ᱢᱤᱫ ᱦᱚᱲ ᱢᱤᱫ ᱦᱚᱲ ᱠᱟᱛᱮᱜ ᱜᱮ ᱦᱩᱭᱩᱜᱼᱟ ᱾ ᱵᱟᱸᱫ ᱥᱮ ᱯᱩᱠᱷᱨᱤ
ᱟᱹᱰᱤ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱜᱚᱢᱠᱮ ᱾
ᱦᱮᱸ ᱡᱮᱢᱚᱱ ᱵᱟᱸᱫ ᱥᱮ ᱯᱩᱠᱷᱨᱤ ᱢᱤᱫ ᱴᱷᱚᱯ ᱛᱮ ᱢᱟᱱᱮ ᱢᱤᱫ ᱫᱷᱟᱣ ᱨᱮᱫᱚ ᱢᱤᱫ ᱵᱟᱱ ᱫᱚ ᱵᱟᱭ ᱫᱟᱜᱟ, ᱢᱤᱫ ᱢᱤᱫ ᱴᱷᱚᱯ ᱵᱟᱨ ᱴᱷᱚᱯ ᱠᱟᱛᱮ ᱜᱮ ᱜᱟᱹᱰᱭᱟᱹ ᱫᱚ ᱥᱮᱭᱨᱚᱠᱚᱢ ᱜᱮ ᱢᱤᱫ ᱟᱵᱩ ᱱᱚᱣᱟ ᱪᱮᱛᱟᱱ ᱨᱮ ᱢᱤᱫ ᱵᱟᱨ ᱦᱚᱲ ᱠᱟᱛᱮᱫ ᱡᱩᱫᱤ ᱵᱚᱱ ᱩᱸᱜ ᱥᱚᱪᱮᱛᱚᱱ ᱪᱟᱞᱟᱜᱼᱟ, ᱥᱮᱵᱚᱱ ᱥᱚᱪᱮᱛᱚᱱ ᱤᱫᱤ ᱠᱚᱣᱟ ᱦᱚᱲ ᱚᱱᱠᱟᱜᱮ ᱫᱤᱱ ᱫᱤᱱᱛᱮ ᱫᱤᱱ ᱫᱤᱱᱛᱮ ᱥᱚᱢᱚᱭ ᱦᱟᱛᱟᱣᱟᱭ, ᱴᱟᱴᱠᱟ ᱫᱚ ᱵᱟᱝ ᱦᱩᱭᱩᱜᱼᱟ ᱾ ᱛᱚ ᱥᱚᱢᱚᱭ ᱦᱟᱼᱼ ᱛᱚᱵᱮ ᱛᱮ ᱢᱤᱫ ᱫᱤᱱ ᱫᱚ ᱵᱟᱝ ᱢᱤᱫ ᱫᱤᱱ ᱨᱮᱫᱚ ᱵᱟᱝ ᱦᱳᱭᱳᱜᱼᱟ, ᱛᱚ ᱢᱤᱫ ᱫᱤᱱ ᱫᱚ ᱦᱳᱭᱳᱜ-ᱟ ᱾
ᱚ ᱵᱚᱥᱳᱭ ᱜᱚᱢᱠᱮ ᱚ ᱵᱚᱥᱳᱭ᱾ ᱡᱷᱚᱛᱚ ᱡᱤᱱᱤᱥ ᱜᱮ ᱚᱱᱠᱟ ᱜᱚᱢᱠᱮ ᱢᱤᱫ ᱫᱤᱱ ᱨᱮᱫᱚ ᱦᱮᱸ ᱜᱚᱝᱠᱮ ᱟᱹᱰᱤ ᱡᱚᱛᱷᱟᱛ ᱱᱚᱣᱟ ᱵᱤᱱ ᱞᱟᱹᱭ ᱥᱚᱫᱚᱨ ᱠᱟᱫᱟ ᱾ ᱟᱹᱰᱤ ᱡᱚᱛᱷᱟᱛ, ᱡᱚᱛᱷᱟᱛ ᱱᱚᱣᱟ ᱫᱚ ᱵᱤᱱ ᱞᱟᱹᱭ ᱥᱚᱫᱚᱨ ᱠᱟᱫᱟ ᱾ ᱟᱵᱤᱱᱟᱜ ᱠᱟᱛᱷᱟ ᱟᱸᱡᱚᱢ ᱠᱟᱛᱮᱜ ᱵᱷᱟᱜ ᱞᱤᱧ ᱵᱩᱡᱷᱟᱹᱣ ᱠᱮᱫᱟ ᱢᱤᱫ ᱫᱤᱱ ᱛᱮᱫᱚ ᱱᱚᱣᱟ ᱫᱚ ᱵᱟᱝ ᱥᱚᱢᱵᱷᱚᱵᱟ ᱾ ᱟᱹᱰᱤ ᱥᱟᱹᱨᱤ ᱠᱟᱛᱷᱟ ᱠᱟᱱ ᱜᱮᱭᱟ ᱜᱚᱝᱠᱮ ᱱᱚᱣᱟ ᱫᱚ ᱦᱮᱸ ᱱᱚᱣᱟ ᱫᱚ ᱟᱥᱛᱮ, ᱟᱥᱛᱮ ᱟᱥ ᱟᱥᱛᱮ, ᱟᱥᱛᱮ ᱦᱳᱭᱳᱜ-ᱟ᱾ᱠᱤᱱᱛᱩ ᱢᱤᱫ ᱫᱤᱱ ᱫᱚ ᱦᱳᱭᱳᱜ-ᱟ ᱾ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱜᱚᱝᱠᱮ᱾
ᱢᱟᱱᱮ ᱦᱟᱞ ᱟᱲᱟᱜ ᱵᱟᱝ ᱜᱟᱱᱚᱜ-ᱟ ᱾ ᱢᱟᱱᱮ ᱡᱚᱛᱠᱷᱚᱱ ᱵᱟᱝ ᱦᱳᱭᱳᱜ ᱠᱟᱱ ᱛᱚᱛᱠᱷᱚᱱ ᱟᱲᱟᱜ ᱵᱟᱝ ᱜᱟᱱᱚᱜ-ᱟ ᱾
ᱞᱟᱜᱟᱣ ᱨᱮ ᱛᱟᱦᱮᱱ ᱦᱳᱭᱳᱜ-ᱟ ᱜᱚᱝᱠᱮ ᱾ ᱛᱤᱱᱟᱹᱜ ᱫᱤᱱ ᱵᱟᱝ ᱦᱳᱭᱳᱜ-ᱟ ᱾ ᱦᱳᱭ ᱫᱚ ᱦᱳᱭᱳᱜ-ᱟ ᱛᱚ ᱢᱤᱫ ᱫᱤᱱ ᱫᱚ ᱾
ᱫᱚᱲᱦᱟ ᱛᱮ ᱠᱚᱞ ᱵᱮᱱ ᱟᱨ ᱢᱤᱫ ᱴᱮᱱ ᱜᱟᱞᱢᱟᱨ ᱞᱤᱧ ᱞᱟᱹᱭ ᱟᱵᱮᱱ ᱠᱟᱱᱟ ᱦᱮᱸ᱾
ᱚ᱾
ᱦᱮ, ᱸ ᱦᱮᱸ᱾
ᱦᱮᱸᱡᱚᱢ ᱵᱤᱱ ᱥᱮ ᱜᱚᱝᱠᱮ ᱪᱮᱫ ᱞᱤᱧ ᱞᱟᱹᱭ ᱫᱟ᱾
ᱦᱮᱸ ᱞᱟᱸᱭ ᱵᱤᱱ᱾
ᱦᱮᱸ ᱜᱚᱝᱠᱮ ᱞᱟᱹᱭ ᱫᱟᱹᱞᱤᱧ ᱱᱤᱭᱟᱹ ᱚᱠᱛᱚ ᱫᱚ ᱟᱹᱰᱤ ᱜᱟᱱ ᱠᱟᱹᱢᱤ ᱠᱚᱜᱮ ᱢᱮᱱᱟᱜ-ᱟ ᱜᱚᱝᱠᱮ ᱾ ᱛᱚ ᱟᱵᱤᱱᱟᱜ ᱱᱟᱢᱵᱟᱨ ᱞᱤᱧ ᱦᱟᱛᱟᱣ ᱫᱚᱦᱚᱭᱫᱟ ᱾ ᱱᱟᱥᱮᱱᱟᱜ ᱛᱟᱭᱚᱢ ᱞᱤᱧ ᱜᱚᱝᱠᱮ ᱞᱤᱧ ᱠᱚᱞ ᱟᱵᱤᱱ ᱠᱟᱱᱟ ᱦᱮᱸ ᱜᱚᱝᱠᱮ ᱾
ᱦᱮᱸ ᱛᱚ ᱢᱟ ᱴᱷᱤᱠ ᱜᱮᱭᱟ ᱾
ᱦᱮᱸ ᱚᱵᱚᱥᱳᱭ ᱜᱚᱝᱠᱮ ᱟᱵᱤᱱ ᱥᱟᱶ ᱛᱮ ᱜᱟᱞᱢᱟᱨᱟᱣ ᱠᱟᱛᱮᱜ ᱟᱹᱰᱤ ᱱᱟᱯ ᱯᱟᱭ ᱵᱩᱡᱷᱟᱹᱣ ᱱᱟ ᱜᱚᱝᱠᱮ ᱵᱩᱡᱽ ᱠᱮᱫᱟ ᱵᱤᱱ ᱛᱚ ᱱᱩᱱᱩ ᱟᱞᱟᱝ ᱟᱜ ᱠᱟᱛᱷᱟ ᱠᱚ ᱡᱮᱱᱚ ᱟᱨᱦᱚᱸ ᱢᱚᱸᱬᱮ ᱛᱩᱨᱩᱭ ᱦᱚᱲ ᱠᱚ ᱟᱸᱡᱚᱢ ᱢᱟ ᱥᱮ ᱩᱱᱠᱩ ᱴᱷᱮᱱ ᱪᱟᱞᱟᱜ ᱢᱟ ᱾ ᱱᱚᱣᱟ ᱜᱮ ᱟᱸᱥᱟ ᱛᱟᱦᱮᱱ ᱠᱟᱱᱟ ᱜᱚᱝᱠᱮ ᱾ ᱢᱟ ᱛᱟᱦᱞᱮ ᱜᱚᱝᱠᱮ ᱱᱤᱭᱟᱹ ᱫᱷᱟᱹᱵᱤᱡ ᱛᱮᱫᱚ ᱥᱟᱹᱜᱩᱱ ᱡᱚᱦᱟᱨ᱾ᱱᱤᱭᱟᱹ ᱛᱟᱭᱚᱢ ᱟᱵᱟᱨ ᱨᱚᱯᱚᱲ ᱦᱳᱭᱳᱜ-ᱟ ᱢᱟ ᱛᱟᱦᱞᱮ ᱜᱚᱝᱠᱮ ᱥᱟᱹᱜᱩᱱ ᱡᱚᱦᱟᱨ ᱜᱚᱝᱠᱮ᱾
ᱦᱮᱸ ᱢᱟ ᱥᱟᱹᱜᱩᱱ ᱡᱚᱦᱟᱨ ᱾